ᱦᱟᱸ ᱦᱟᱸ ᱱᱟᱯᱟᱭ ᱛᱮ ᱟᱸᱡᱚᱢᱚᱜ ᱠᱟᱱᱟ ᱜᱚᱝᱠᱮ
ᱦᱮᱸ ᱜᱚᱝᱠᱮ ᱱᱮᱴᱚᱣᱟᱨᱠ ᱳᱠᱮ ᱜᱮᱭᱟ ᱟᱸᱡᱚᱢ ᱦᱚᱸ ᱴᱷᱤᱠ ᱢᱚᱛᱚ ᱟᱸᱡᱚᱢᱚᱜ ᱠᱟᱱᱟᱮ ᱞᱟᱹᱭ ᱵᱤᱱ ᱟᱫᱚ
ᱟᱫᱚ ᱜᱚᱝᱠᱮ ᱚᱲᱟᱜ ᱠᱚᱨᱮ ᱠᱤ ᱟᱹᱵᱤᱱ ᱱᱟᱯᱟᱭ ᱜᱮᱛᱚ?
ᱦᱮᱸ ᱜᱚᱝᱠᱮ ᱱᱤᱭᱟᱹ ᱚᱠᱛᱚ ᱫᱚ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱥᱮ ᱢᱟᱨᱟᱝ ᱵᱩᱨᱩᱣᱟᱜ ᱟᱥᱤᱥ ᱛᱮ ᱤᱧ ᱥᱟᱶᱛᱮ ᱟᱞᱤᱧ ᱨᱮᱱ ᱟᱭᱳᱼᱵᱟᱵᱟ ᱜᱚᱼᱵᱟᱵᱟ ᱫᱟᱫᱟ ᱛᱟᱠᱚ ᱫᱟᱹᱭ ᱛᱟᱠᱚ ᱫᱤᱫᱤ ᱛᱟᱠᱚ ᱥᱟᱱᱟᱢ ᱠᱚᱜᱮ ᱱᱟᱭᱛᱮ ᱱᱟᱯᱟᱭ ᱛᱮ ᱢᱮᱱᱟᱜ ᱞᱮᱭᱟ ᱾ ᱢᱮᱱᱟᱜ ᱞᱮᱭᱟ ᱟᱨ ᱜᱚᱢᱠᱮ ᱟᱯᱮ ᱫᱚ ᱚᱠᱟ ᱞᱮᱠᱟ?
ᱦᱮᱸ ᱜᱚᱝᱠᱮ ᱟᱞᱮ ᱦᱚᱸ ᱟᱹᱰᱤ ᱱᱟᱯᱟᱭ ᱜᱮ ᱢᱮᱱᱟᱜ ᱞᱮᱭᱟ ᱾ ᱟᱹᱵᱤᱱ ᱡᱟᱦᱟᱸ ᱠᱚᱵᱤᱱ ᱞᱟᱹᱭ ᱠᱮᱫᱟ ᱩᱱᱠᱩᱣᱟᱜ ᱡᱷᱚᱛᱚ ᱦᱚᱲᱟᱜ ᱟᱥᱤᱨᱵᱟᱫᱽ ᱛᱮᱜᱮ ᱟᱞᱮ ᱦᱚᱸ ᱦᱚᱸ ᱜᱚᱢᱠᱮ ᱱᱟᱯᱟᱭ ᱛᱮᱜᱮ ᱮᱠᱷᱚᱱ ᱫᱚ ᱢᱮᱱᱟᱜ ᱞᱮᱭᱟ ᱟᱨ ᱡᱷᱚᱛᱚ ᱦᱚᱲ ᱜᱮ ᱥᱮ ᱱᱟᱯᱟᱭ ᱵᱚᱱ ᱛᱟᱦᱮᱱᱟ ᱱᱚᱣᱟ ᱜᱮ ᱟᱹᱞᱤᱧᱟᱜ ᱟᱥᱤᱥ ᱪᱟᱸᱫᱚ ᱵᱚᱸᱜᱟ ᱴᱷᱮᱱ ᱵᱟᱝ ᱵᱩᱨᱩ ᱴᱷᱮᱱ ᱦᱮᱸ ᱦᱮᱸ ᱟᱫᱚ ᱜᱚᱝᱠᱮ ᱤᱭᱟᱹ ᱪᱟᱥ? ᱠᱟᱹᱢᱤ ᱠᱚᱫᱚ ᱜᱚᱢᱠᱮ ᱛᱤᱱᱟᱹᱜ ᱥᱟᱸᱜᱤᱧ ᱠᱮᱫᱟ ᱯᱮ?
ᱦᱮᱸ ᱜᱚᱢᱠᱮ ᱪᱟᱥ ᱠᱟᱹᱢᱤ ᱫᱚ ᱢᱟᱱᱮ ᱟᱞᱮ ᱫᱤᱥᱚᱢ ᱛᱮᱫ ᱫᱚ ᱱᱟᱜ ᱠᱷᱟᱱ ᱫᱟᱜ ᱡᱟᱹᱲᱤ ᱨᱮᱱᱟᱜ ᱛᱷᱚᱲᱟ ᱦᱚᱸ ᱮᱸᱴᱠᱮᱴᱚᱬᱮ ᱛᱟᱦᱮᱸ ᱠᱟᱱᱟ ᱟᱫᱚ ᱚᱱᱟ ᱠᱷᱟᱹᱛᱤᱨ ᱟᱞᱮ ᱫᱤᱥᱚᱢ ᱥᱮᱫ ᱫᱚ ᱱᱟᱜ ᱠᱷᱟᱱ ᱠᱟᱹᱴᱤᱡ ᱮᱴᱟᱜ ᱫᱤᱥᱚᱢ ᱡᱟᱦᱟᱸ ᱞᱮᱠᱟᱞᱮ ᱧᱮᱞ ᱠᱟᱫᱟ? ᱱᱤᱭᱟᱹ ᱚᱠᱛᱚ ᱫᱚ ᱦᱩᱲᱩ ᱨᱚᱦᱚᱭ ᱠᱚᱫᱚ ᱢᱟᱲᱟᱝ ᱥᱮᱫ ᱞᱟᱦᱟᱜᱼᱟ ᱥᱮ ᱮᱛᱚᱦᱚᱵᱚᱜᱼᱟ ᱾ ᱟᱨ ᱢᱮᱱᱠᱷᱟᱱ ᱟᱞᱮ ᱫᱤᱥᱚᱢ ᱥᱮᱫ ᱫᱚ ᱱᱟᱜ ᱠᱷᱟᱱ ᱟᱹᱣᱨᱤ ᱩᱱᱟᱹᱜ ᱴᱟᱜ ᱫᱚ ᱦᱩᱲᱩ ᱨᱚᱦᱚᱭ ᱠᱚᱫᱚ ᱥᱮ ᱦᱮᱸ ᱤᱭᱟᱹ ᱠᱚᱫᱚ ᱚᱸ ᱠᱷᱮᱛ ᱠᱚᱦᱚᱸ ᱩᱱᱟᱹᱜ ᱫᱚ ᱫᱟᱜ ᱫᱚ ᱵᱟᱭ ᱧᱟᱢ ᱜᱮᱭᱟ ᱥᱮᱨᱢᱟ ᱡᱟᱹᱲᱤ ᱛᱮᱜᱮ ᱫᱟᱜ ᱨᱮᱞᱮ ᱛᱟᱦᱮᱱ ᱜᱮᱭᱟ ᱟᱨ ᱥᱮᱨᱢᱟ ᱡᱟᱹᱲᱤ ᱵᱚᱥᱛᱟ ᱛᱮᱜᱮ ᱨᱚᱦᱚᱭ ᱫᱚ ᱠᱚᱫᱚ ᱦᱳ ᱦᱳ ᱦᱳᱭᱳᱜ ᱛᱟᱞᱮ ᱜᱮᱭᱟ ᱾ ᱪᱟᱨᱟ ᱠᱚᱦᱚᱸ ᱢᱟ ᱛᱟᱭᱚᱢ ᱛᱮ ᱜᱤᱰᱤ ᱦᱳᱭ ᱠᱟᱱᱟ ᱫᱟᱜ ᱵᱟᱝ ᱧᱟᱢ ᱠᱷᱟᱹᱛᱤᱨ ᱛᱮ ᱟᱫᱚ ᱚᱱᱟ ᱠᱷᱟᱹᱛᱤᱨ ᱜᱮ ᱱᱟᱜ᱾ ᱠᱷᱟᱱ ᱨᱚᱦᱚᱭ ᱠᱚᱫᱚ ᱟᱹᱣᱨᱤ ᱮᱛᱚᱦᱚᱵᱚᱜᱼᱟ ᱟᱨᱠᱤ
ᱚ ᱚ ᱦᱮᱸ ᱛᱚ᱾ ᱦᱮᱸ ᱜᱚᱝᱠᱮ ᱟᱞᱮ ᱥᱮᱫ ᱦᱚᱸ ᱜᱚᱝᱠᱮ ᱮᱸ ᱪᱟᱨᱟ ᱠᱚᱢᱟ ᱡᱷᱚᱛᱚ ᱜᱮ ᱞᱟᱹᱼᱼ ᱴᱷᱩ ᱟᱠᱟᱱᱟ ᱦᱮᱸ ᱟᱫᱚ ᱫᱟᱜ ᱡᱟᱹᱲᱤ ᱠᱷᱟᱹᱛᱤᱨ ᱜᱮ ᱜᱚᱝᱠᱮ ᱮᱠᱷᱚᱱ ᱨᱚᱦᱚᱭ ᱠᱚᱢᱟ ᱟᱹᱨᱤ ᱟᱨᱟᱢᱵᱷᱚᱜᱼᱟ᱾ ᱦᱮᱸ ᱛᱟᱦᱚᱞᱮ ᱜᱚᱝᱠᱮ ᱠᱮᱱᱮᱞ ᱫᱟᱜ ᱦᱚᱸ ᱡᱩᱫᱤ ᱞᱮ ᱧᱟᱢ ᱨᱮᱦᱚᱸ ᱠᱤᱱᱛᱩ ᱠᱮᱱᱮᱞ ᱫᱟᱜ ᱠᱚᱫᱚ ᱜᱚᱝᱠᱮ ᱟᱹᱨᱤ ᱠᱚ ᱟᱹᱣᱨᱤ ᱠᱚ ᱟᱲᱟᱜ ᱟᱞᱮᱭᱟ᱾ ᱦᱮᱸ ᱟᱫᱚ ᱜᱚᱝᱠᱮ ᱱᱤᱛᱚᱜ ᱫᱚ ᱚᱱᱟ ᱠᱟᱹᱢᱤ ᱠᱚᱫᱚ ᱪᱟᱞᱟᱜ ᱠᱟᱱᱟ ᱚᱱᱟ ᱥᱚᱵᱽᱡᱤ ᱠᱚ ᱠᱩᱫᱽᱨᱤ ᱠᱚ ᱜᱚᱝᱠᱮ ᱨᱚᱦᱚᱭ ᱦᱩᱭ ᱞᱮᱱᱟ ᱞᱟᱦᱟ ᱧᱚᱜ ᱜᱮ ᱦᱩ ᱛᱟᱦᱚᱞᱮ ᱚᱱᱟ ᱠᱚᱜᱮ ᱟᱹᱠᱷᱨᱤᱧ ᱵᱟᱲᱟᱭᱟ ᱴᱩᱠ ᱴᱷᱟᱠ, ᱵᱟᱡᱟᱨ ᱫᱟᱬᱟᱱ ᱞᱮᱠᱟ ᱛᱮᱦᱚᱸ ᱜᱚᱝᱠᱮ ᱦᱩᱭᱩᱜ ᱠᱟᱱᱟ ᱦᱮᱸ ᱾ ᱟᱨ ᱟᱯᱮ ᱥᱮᱫ ᱫᱚ ᱜᱚᱝᱠᱮ ᱪᱟᱥ ᱠᱚᱢᱟ ᱟᱹᱰᱤ ᱡᱷᱚᱛᱚ ᱜᱮ ᱢᱟᱱᱮ ᱟᱹᱰᱤ ᱥᱟᱸᱜᱮ, ᱥᱟᱸᱜᱮ ᱪᱟᱥ ᱠᱚᱜᱮ ᱠᱚᱨᱟᱣ ᱟᱠᱚ ᱡᱷᱚᱛᱚ ᱛᱚ ᱢᱟᱱᱮ ᱥᱟᱱᱟᱢ ᱟᱛᱳ ᱨᱮᱱ ᱡᱚᱛᱚ ᱦᱚᱲ ᱜᱮ ᱾ ᱟᱫᱚ ᱚᱠᱟ ᱴᱟᱭᱤᱢ ᱦᱚᱸ ᱜᱚᱝᱠᱮ ᱯᱷᱟᱠᱟ ᱫᱚ ᱵᱟᱝ ᱛᱟᱦᱮᱱᱟ ᱾ ᱦᱟᱥᱟ ᱠᱚᱦᱚᱸ ᱜᱚᱝᱠᱮ ᱢᱟᱱᱮ ᱥᱟᱱᱛᱟᱲ ᱦᱩᱭ ᱞᱮᱱᱠᱷᱟᱱ ᱞᱟᱸᱜᱟ ᱪᱟᱵᱟ ᱢᱟᱱᱮ ᱡᱟᱹᱥᱛᱤ ᱞᱟᱹᱭ ᱠᱤᱭᱟᱭ ᱡᱮ ᱵᱟᱝ ᱟᱫᱚ ᱤᱧ ᱫᱚ ᱵᱟᱹᱧ ᱫᱟᱲᱮᱭᱟᱜ ᱠᱟᱱᱟ ᱢᱮᱱᱛᱮ ᱾
ᱦᱳᱭ ᱟᱪᱪᱷᱟ ᱾ ᱟᱪᱪᱷᱟ ᱟᱹᱰᱤ ᱱᱟᱯᱟᱭ ᱠᱟᱛᱷᱟ ᱜᱚᱝᱠᱮ, ᱟᱪᱪᱷᱟ ᱜᱚᱝᱠᱮ ᱛᱟᱦᱚᱞᱮ ᱥᱮᱛᱟᱜ ᱨᱮᱱᱟᱜ ᱱᱟᱥᱛᱟ ᱠᱚᱫᱚ ᱦᱩᱭ ᱟᱠᱟᱱᱟ ᱥᱮ ᱵᱟᱝ?
ᱦᱮᱸ ᱜᱚᱝᱠᱮ ᱱᱟᱥᱛᱟ ᱠᱚᱫᱚ ᱥᱮᱛᱟᱜ ᱢᱟ ᱜᱚᱝᱠᱮ ᱦᱩᱭ ᱠᱟᱱᱟ ᱦᱮᱸ ᱾ ᱦᱩᱭ ᱠᱟᱛᱮᱫ ᱜᱮ ᱜᱚᱢᱠᱮ ᱱᱚᱛᱮ ᱢᱟᱱᱮ ᱟᱹᱞᱤᱧ ᱫᱚ ᱢᱟᱱᱮ ᱥᱤᱢ ᱠᱚᱞᱤᱧ ᱪᱟᱥ ᱵᱟᱲᱟ ᱠᱚᱜᱮᱭᱟ ᱦᱮᱸ ᱾ ᱛᱟᱦᱚᱞᱮ ᱦᱮᱸ ᱦᱮᱸ ᱦᱮᱸ ᱜᱚᱢᱠᱮ ᱾ ᱦᱮᱸ ᱯᱚᱞᱴᱨᱤ ᱥᱤᱢ ᱠᱚᱞᱤᱧ ᱪᱟᱥ ᱵᱟᱲᱟ ᱠᱚᱣᱟ ᱛᱟᱦᱚᱞᱮ ᱚᱱᱛᱮ ᱜᱮ ᱱᱟᱥᱛᱟ ᱵᱟᱲᱟ ᱠᱟᱛᱮ ᱟᱨ ᱚᱱᱟ ᱠᱚ ᱠᱤᱪᱷᱩ ᱠᱟᱹᱢᱤ ᱵᱟᱲᱟ ᱠᱟ ᱛᱮᱜ ᱟᱫᱚ ᱱᱚᱛᱮ ᱜᱮᱞᱤᱧ ᱦᱮᱡ ᱮᱱᱟ ᱠᱟᱹᱴᱤᱡ ᱧᱮᱞ ᱵᱟᱲᱟ ᱡᱮ ᱢᱟᱱᱮ ᱱᱮᱴ ᱠᱚ ᱜᱚᱝᱠᱮ ᱠᱟᱹᱴᱤᱡ ᱚᱲᱮᱡ ᱟᱠᱟᱱ ᱛᱤᱧᱟᱹ ᱛᱟᱦᱚᱞᱮ ᱥᱮᱛᱟ ᱠᱚ ᱠᱟᱹᱴᱤᱡ ᱠᱚ ᱫᱚᱢᱮ ᱠᱚ ᱩᱭᱩᱢ ᱜᱮᱭᱟ ᱦᱮᱸ ᱾ ᱛᱟᱦᱚᱞᱮ ᱥᱤᱢ ᱠᱚᱠᱚ ᱠᱟᱹᱴᱤᱡ ᱠᱚ ᱵᱷᱤᱲᱠᱟᱹᱣ ᱠᱚᱣᱟ ᱦᱮᱸ᱾ ᱛᱟᱦᱚᱞᱮ ᱚᱱᱠᱟ ᱞᱮᱠᱟ ᱦᱤᱥᱟᱹᱵ ᱛᱮ ᱟᱫᱚ ᱱᱚᱛᱮ ᱠᱟᱹᱴᱤᱡ ᱞᱤᱧ ᱦᱮᱡ ᱮᱱᱟ ᱢᱟᱱᱮ ᱟᱛᱳ ᱠᱷᱚᱱᱟᱜ ᱫᱚ ᱜᱚᱱᱴᱮ ᱜᱮ ᱥᱟᱦᱟ ᱧᱚᱜ ᱜᱮᱭᱟ ᱦᱚᱸ ᱛᱟᱦᱚᱞᱮ ᱜᱚᱝᱠᱮ - ᱟᱯᱮᱥᱮᱱ ᱚᱱᱛᱮ ᱫᱚ ᱢᱟᱱᱮ ᱚᱱᱠᱟ ᱪᱟᱥ ᱵᱟᱲᱟ ᱠᱚ ᱥᱤᱢ ᱥᱩᱠᱨᱤ ᱚᱱᱠᱟ ᱠᱚ
ᱦᱮᱸ ᱜᱚᱢᱠᱮ ᱟᱞᱮ ᱱᱚᱛᱮ ᱫᱚ ᱱᱟᱜ ᱠᱷᱟᱱ ᱪᱟᱥ ᱵᱟᱲᱟ ᱫᱚ ᱦᱮᱸ ᱥᱟᱱᱟᱢᱟᱜ ᱜᱮ ᱟᱹᱥᱩᱞ ᱥᱮ ᱞᱟᱞᱚᱱ ᱯᱟᱞᱚᱱ ᱫᱚ ᱦᱩᱭᱩᱜ ᱜᱮᱭᱟ, ᱡᱟᱦᱟᱸ ᱞᱮᱠᱟ ᱵᱤᱱ ᱞᱟᱹᱭ ᱠᱮᱫᱟ, ᱯᱳᱞᱴᱨᱤ ᱦᱮᱸ ᱯᱳᱞᱨᱤ ᱟᱞᱮ ᱱᱚᱛᱮ ᱫᱚᱠᱚ ᱪᱟᱥ ᱫᱚᱠᱚ ᱪᱟᱥ ᱵᱟᱥ ᱜᱮᱭᱟ ᱟᱨ ᱟᱵᱚᱨᱮᱱ ᱮᱴᱟᱜ ᱫᱤᱠᱩ ᱞᱮᱠᱟ, ᱫᱤᱠᱩ ᱞᱮᱠᱟ ᱟᱵᱚᱨᱮᱱ ᱥᱟᱱᱛᱟᱲ ᱵᱚᱭᱦᱟ ᱠᱚ ᱢᱟᱱᱮ ᱢᱟᱱᱮ ᱪᱟᱥ ᱵᱮᱵᱥᱟ ᱮᱫᱟ ᱡᱟᱦᱟᱸ ᱠᱚ ᱵᱤᱡᱽᱱᱮᱥ ᱥᱤᱢ ᱠᱚ ᱟᱹᱥᱩᱞᱮᱫ ᱠᱚᱣᱟ, ᱥᱩᱠᱨᱤ ᱠᱚ ᱟᱹᱥᱩᱞᱮᱫ ᱠᱚᱣᱟ, ᱱᱚᱣᱟ ᱫᱚ ᱟᱵᱚ ᱴᱷᱮᱱ ᱟᱹᱰᱤ ᱜᱚᱨᱚᱵᱽᱱᱟᱜ ᱵᱤᱥᱚᱭ ᱠᱟᱱᱟ ᱾ ᱡᱮ ᱥᱟᱱᱛᱟᱲ ᱫᱚ ᱥᱩᱫᱷᱩ ᱪᱟᱥᱵᱟᱥ ᱥᱮ ᱨᱮᱸᱜᱮᱡ
ᱦᱮᱸ, ᱦᱮᱸ ᱾
ᱥᱮ ᱮᱴᱟᱜ ᱦᱚᱲ ᱴᱷᱮᱱ ᱠᱷᱟᱹᱴᱣᱟᱹ ᱠᱟᱛᱮ ᱥᱮ ᱠᱟᱹᱢᱤ ᱠᱟᱛᱮ ᱠᱚ ᱡᱚᱢᱟ᱾ ᱱᱚᱣᱟ ᱫᱚ ᱠᱷᱟᱱ ᱟᱸᱡᱚᱢ ᱠᱟᱛᱮᱫ ᱚᱠᱟ ᱞᱮᱠᱟ ᱛᱮ ᱵᱩᱡᱷᱟᱹᱜᱼᱟ, ᱟᱫᱚ ᱱᱤ ᱛᱚᱜ ᱡᱟᱦᱟᱸ ᱞᱮᱠᱟ ᱵᱤᱱ ᱞᱟᱹᱭ ᱠᱮᱫᱟ, ᱟᱵᱚ ᱥᱟᱱᱛᱟᱲ ᱵᱚᱭᱦᱟ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱦᱩᱲᱩ ᱠᱚ ᱯᱳᱞᱴᱨᱤ ᱥᱤᱢ ᱠᱚᱵᱤᱱ ᱪᱟᱥ ᱠᱚᱣᱟ, ᱥᱟᱶᱛᱮ ᱟᱞᱮ ᱱᱚᱛᱮ ᱨᱮᱱ ᱦᱚᱸ ᱠᱤᱪᱷᱩ ᱥᱟᱱᱛᱟᱲ ᱵᱚᱭᱦᱟ ᱠᱚ ᱢᱮᱱᱟᱜ ᱠᱚᱣᱟ, ᱡᱟᱦᱟᱸᱭ ᱠᱚᱫᱚ ᱯᱳᱞᱴᱨᱤ ᱢᱩᱨᱜᱤ ᱥᱮ ᱥᱩᱠᱨᱤ ᱟᱹᱥᱩᱞ ᱠᱟᱛᱮᱫ ᱦᱚᱸᱠᱚ ᱵᱤᱡᱽᱱᱮᱥ ᱫᱟᱠᱚ, ᱡᱟ ᱠᱟᱹᱣᱰᱤ ᱠᱚ
ᱚᱨᱡᱚᱱ ᱫᱟ ᱾
ᱚᱨᱡᱚᱱ ᱫᱟ ᱾ ᱱᱚᱣᱟ ᱢᱟ ᱟᱵᱚᱥᱥᱳ ᱟᱹᱰᱤ ᱱᱟᱯᱟᱭ ᱨᱮᱱᱟᱜ ᱠᱟᱛᱷᱟ ᱾ ᱟᱪᱪᱷᱟ ᱜᱚᱢᱠᱮ ᱛᱟᱦᱚᱞᱮ ᱱᱤᱭᱟᱹ ᱠᱚᱫᱚ ᱢᱟᱱᱮ ᱥᱩᱫᱷᱩ ᱯᱳᱞᱴᱨᱤ ᱠᱚᱵᱤᱱ ᱪᱟᱥ ᱠᱮᱠᱚᱭᱟ, ᱟᱨ ᱚᱱᱟ ᱥᱟᱞᱟᱜ ᱟᱨ ᱪᱮᱫ ᱠᱚᱵᱤᱱ ᱠᱟᱹᱢᱤ ᱜᱮᱭᱟ?
ᱦᱮᱸ ᱜᱚᱝᱠᱮ ᱦᱮᱸ ᱟᱫᱚ ᱜᱚᱝᱠᱮ ᱮᱸᱻᱢ ᱤᱭᱟᱹ ᱠᱚᱢᱟ ᱜᱚᱝᱠᱮ ᱯᱟᱲᱦᱟᱜ ᱠᱚᱢᱟ ᱜᱚᱝᱠᱮ ᱢᱟᱱᱮ ᱠᱚᱢᱯᱞᱤᱴ ᱦᱩᱭ ᱠᱟᱱᱟ ᱛᱟᱦᱚᱞᱮ ᱟᱫᱚ ᱦᱮᱸ ᱛᱟᱯᱚᱨᱮ ᱟᱫᱚ ᱪᱤᱱᱛᱟᱹ ᱵᱷᱟᱵᱱᱟ ᱫᱚ ᱞᱟᱦᱟ ᱧᱚᱜ ᱠᱷᱚᱱᱟᱜ ᱜᱮ ᱛᱟᱦᱮᱸ ᱠᱟᱱᱟ ᱡᱮ ᱱᱮᱛᱟᱨ ᱠᱚᱫᱚ ᱜᱚᱝᱠᱮ ᱧᱟᱢ ᱮᱠᱴᱩ ᱦᱮᱸ, ᱧᱟᱢ ᱮᱠᱴᱩ ᱜᱚᱝᱠᱮ ᱫᱚᱢᱮ ᱮᱠᱴᱩ ᱵᱟᱝᱻ ᱫᱷᱩᱨᱟᱹᱣ ᱨᱮ ᱵᱟᱵᱤᱱ ᱛᱟᱦᱮᱱ ᱠᱷᱟᱱ ᱪᱟᱹᱠᱨᱤ ᱠᱚᱫᱚ ᱚᱱᱠᱟ ᱞᱮᱠᱟ ᱛᱚ ᱵᱟᱝ ᱧᱟᱢᱚᱜᱼᱟ ᱾
ᱵᱟᱝ ᱵᱟᱝ ᱾
ᱟᱹᱰᱤ ᱢᱚᱱᱮ ᱨᱤᱠᱤᱲ ᱠᱟᱛᱮ ᱢᱟᱱᱮ ᱟᱹᱵᱤᱱ ᱪᱮᱥ ᱛᱚ ᱞᱟᱜᱟᱣ ᱵᱤᱱᱟ ᱦᱮᱸ ᱡᱟᱦᱟᱸ ᱜᱮᱵᱤᱱ ᱟᱹᱵᱤᱱ ᱵᱤᱱ ᱴᱟᱨᱜᱮᱴᱟ ᱦᱮᱸ ᱟᱹᱵᱤᱱ ᱡᱟᱦᱟᱸᱭ ᱯᱩᱞᱤᱥ ᱴᱟᱨᱜᱮᱴ ᱟᱹᱵᱤᱱ ᱠᱤ ᱰᱤᱯᱷᱮᱱᱥ ᱨᱮᱱᱟᱜ ᱡᱟᱦᱟᱸ ᱜᱮᱵᱤᱱ ᱴᱟᱨᱜᱮᱴᱟ ᱾ ᱚᱱᱠᱟ ᱢᱟᱱᱮ ᱢᱚᱱᱮ ᱨᱤᱠᱤᱲ ᱠᱟᱛᱮ ᱡᱩᱫᱤ ᱵᱟᱵᱤᱱ ᱫᱷᱩᱨᱟᱹᱜᱼᱟ ᱠᱤ ᱱᱟᱥᱴᱟᱨ ᱵᱷᱟᱜᱤ ᱠᱚ ᱠᱳᱪᱤᱝ ᱠᱚ ᱠᱤ ᱮᱢᱱᱤ ᱵᱚᱲᱚ ᱵᱚᱲᱚ ᱤᱭᱟᱹ ᱥᱳᱥᱟᱞ ᱢᱤᱰᱤᱭᱟ ᱠᱚᱨᱮ ᱤᱭᱩᱴᱩᱵᱽ ᱠᱚᱨᱮ ᱡᱟᱦᱟᱸ ᱠᱚ ᱤᱭᱟᱹ ᱠᱚ ᱜᱟᱭᱤᱰ ᱞᱟᱭᱤᱱ ᱠᱚ ᱢᱮᱱᱟᱜᱼᱟ ᱦᱮᱸ ᱥᱮ ᱵᱟᱝ? ᱦᱮ‍ᱸ ᱚᱱᱟ ᱠᱚ ᱡᱩᱫᱤ ᱡᱩᱫᱤ ᱟᱹᱵᱤᱱ ᱵᱟᱵᱤᱱ ᱵᱷᱟᱜᱤ ᱵᱷᱟᱵᱛᱮ ᱵᱟᱵᱤᱱ ᱯᱷᱳᱞᱳᱭᱟ ᱛᱟᱦᱚᱞᱮ ᱟᱵᱤᱱ ᱫᱚ ᱪᱟᱹᱠᱨᱤ ᱧᱟᱢ ᱫᱚ ᱟᱹᱰᱤ ᱢᱟᱱᱮ ᱧᱟᱢᱟ ᱵᱤᱱ ᱵᱟᱝ ᱧᱟᱢ ᱫᱚ ᱵᱟᱹᱞᱤᱧ ᱞᱟᱹᱭᱟ ᱮᱠᱴᱩ ᱰᱮᱨᱤ ᱫᱮᱨᱤᱜ-ᱟ ᱾ ᱫᱚᱢᱮ ᱜᱮ ᱦᱮᱸ ᱱᱚᱝᱠᱟ ᱞᱮᱠᱟ ᱦᱚᱸ ᱜᱚᱢᱠᱮ ᱟᱹᱞᱤᱧ ᱞᱤᱧ ᱢᱟᱱᱮ ᱚᱱᱟ ᱯᱚᱸᱪᱤᱥᱟᱱ ᱨᱮ ᱜᱚᱢᱠᱮ ᱞᱤᱧ ᱛᱟᱦᱮᱸ ᱠᱟᱱᱟ ᱟᱫᱚ ᱫᱮᱠ ᱧᱮᱞ ᱫᱟᱞᱤᱧ ᱡᱮ ᱵᱚᱭᱚᱥ ᱠᱚᱢᱟ ᱯᱟᱨᱚᱢ ᱪᱟᱞᱟᱜ ᱠᱟᱱᱟ ᱛᱟᱦᱚᱞᱮ ᱪᱟᱹᱠᱨᱤ ᱵᱟᱹᱠᱨᱤ ᱛᱚ ᱵᱟᱝ ᱧᱟᱢᱚᱜ ᱠᱟᱱᱟ ᱛᱟᱦᱚᱞᱮ ᱪᱮᱫ ᱪᱤᱠᱟᱹᱭ ᱦᱩᱭᱩᱜᱼᱟ ᱢᱤᱫᱴᱮᱱ ᱜᱮ ᱟᱫᱚ ᱚᱱᱟ ᱪᱤᱱᱛᱟᱹ ᱵᱷᱟᱵᱽᱱᱟ ᱠᱮᱫᱟ ᱞᱤᱧ ᱡᱮ ᱢᱤᱫᱴᱮᱱ ᱜᱮ ᱯᱷᱟᱨᱢ ᱜᱮ ᱵᱮᱱᱟᱣ ᱦᱩᱭ ᱞᱮᱱ ᱜᱮᱭᱟ ᱛᱟᱦᱞᱮ ᱚᱱᱠᱟ ᱦᱤᱥᱟᱹᱵ ᱛᱮᱜᱮ ᱱᱚᱸᱰᱮ ᱜᱚᱝᱠᱮ ᱟᱫᱚ ᱯᱷᱟᱨᱢ ᱵᱮᱱᱟᱣ ᱦᱩᱭ ᱟᱠᱟᱱᱟ ᱟᱫᱚ ᱜᱚᱝᱠᱮ ᱟᱹᱞᱤᱧ ᱫᱚ ᱵᱟᱹᱞᱤᱧ ᱫᱮᱠᱷᱟ ᱥᱩᱱᱟᱭᱟ ᱜᱤᱫᱽᱨᱟᱹ ᱠᱚ ᱢᱮᱱᱟᱜ ᱠᱚᱣᱟ ᱦᱮᱸ ᱫᱚᱦᱚ ᱠᱟᱜ ᱠᱚᱣᱟᱞᱤᱧ ᱢᱤᱫᱴᱮᱱ ᱦᱮᱸ, ᱛᱟᱦᱚᱞᱮ ᱚᱱᱟ ᱦᱤᱥᱟᱹᱵ ᱛᱮ ᱟᱹᱞᱤᱧ ᱜᱮ ᱩᱱᱤ ᱡᱚᱠᱷᱚᱱ ᱦᱟᱱᱛᱮ ᱱᱟᱛᱮ ᱠᱟᱹᱴᱤᱡ ᱪᱟᱞᱟᱣ ᱵᱩᱡᱷᱟᱹᱣ ᱮᱭᱟ ᱠᱩᱞᱮᱭᱟᱞᱤᱧ ᱦᱮᱸ ᱩᱱᱤ ᱦᱚᱸᱛᱚ ᱜᱚᱝᱠᱮ ᱫᱚᱢᱮ ᱫᱚᱦᱚ ᱠᱟᱭ ᱠᱷᱟᱱ ᱦᱚᱸᱛᱚ ᱟᱡᱦᱚᱸ ᱵᱳᱨ ᱮ ᱵᱩᱡᱟ, ᱛᱟᱦᱚᱞᱮ ᱤᱱᱟᱹ ᱦᱤᱥᱟᱹᱵ ᱛᱮ ᱟᱫᱚ ᱢᱳᱲ ᱫᱟᱬᱟᱱ ᱠᱚᱦᱚᱸ ᱪᱟᱞᱟᱜ ᱟᱭ ᱦᱮᱸ ᱚᱱᱠᱟ ᱞᱮᱠᱟ ᱾
ᱟᱪᱪᱷᱟ ᱟᱹᱰᱤ ᱱᱟᱯᱟᱭ ᱠᱟᱛᱷᱟ ᱜᱚᱝᱠᱮ ᱟᱹᱰᱤ ᱚᱞᱚᱜ ᱯᱟᱲᱦᱟᱣ ᱡᱤᱭᱚᱱ ᱠᱷᱚᱱ ᱫᱚᱵᱤᱱ ᱢᱩᱪᱟᱹᱫ ᱪᱟᱵᱟ ᱟᱠᱟᱫ ᱛᱟᱹᱵᱤᱱᱟ ᱥᱟᱶ ᱥᱟᱶ ᱛᱮ ᱰᱤᱯᱮᱱᱥ ᱥᱮ ᱟᱵᱚᱣᱟᱜ ᱡᱟᱦᱟᱸ ᱠᱚᱢᱯᱤᱴᱨᱤᱵᱷ ᱮᱠᱡᱟᱢ ᱡᱟᱦᱟᱸ ᱥᱚᱨᱠᱤ ᱱᱚᱠᱨᱤ ᱨᱮᱱᱟᱜ ᱦᱚᱸᱧ ᱪᱮᱥᱴᱟ ᱫᱚᱵᱤᱱ ᱪᱮᱥᱴᱟ ᱞᱟᱜᱼᱟ ᱾
ᱦᱩᱸ ᱦᱩᱸ ᱦᱩᱸ ᱦᱩᱸ ᱾
ᱟᱫᱚ ᱱᱚᱜᱼᱚᱭ ᱱᱚᱜ-ᱚᱱᱟ ᱚᱱᱟ ᱚᱠᱛᱚ ᱥᱮ ᱟᱵᱚ ᱥᱟᱱᱛᱟᱲ ᱦᱚᱯᱚᱱ ᱫᱚ ᱥᱟᱱᱟᱢ ᱦᱚᱲ ᱜᱮᱛᱚ ᱟᱹᱰᱤ ᱨᱮᱸᱜᱮᱡ ᱚᱲᱟᱜ ᱠᱷᱚᱱ ᱵᱚᱱ ᱵᱤᱞᱚᱝ-ᱟ ᱦᱳᱭ ᱥᱮ ᱟᱨ ᱥᱩᱫᱷᱩ ᱢᱟᱱᱮ ᱟᱵᱚᱣᱟᱜ ᱮᱴᱟᱜ ᱡᱟᱹᱛᱤ ᱞᱮᱠᱟ ᱫᱚ ᱵᱟᱝ ᱛᱚ ᱡᱮ ᱟᱵᱚ ᱨᱮᱱ ᱟᱭᱳ ᱵᱟᱵᱟ ᱥᱮ ᱟᱵᱚ ᱢᱟᱨᱟᱝ ᱞᱟᱹᱴᱩ ᱥᱮᱫ ᱠᱚ ᱯᱟᱲᱦᱟᱣ ᱫᱟᱲᱮᱭᱟᱵᱚᱱᱟ ᱦᱳᱭ ᱾ ᱟᱫᱚ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱡᱟᱦᱟᱸ ᱞᱮᱠᱟ ᱚᱞᱚᱜ ᱯᱟᱲᱦᱟᱜ ᱠᱚᱢᱯᱞᱤᱴ ᱠᱟᱛᱮᱫ ᱢᱤᱫᱴᱟᱝ ᱯᱚᱞᱴᱨᱤ ᱯᱷᱟᱨᱢ ᱢᱤᱫᱴᱟᱝ ᱵᱤᱡᱽᱱᱮᱥ ᱥᱮ ᱠᱟᱹᱣᱰᱤ ᱚᱨᱡᱚᱱᱟᱜ ᱢᱤᱫᱴᱟᱝ ᱤᱭᱟᱹᱨᱮ ᱢᱮᱱᱟᱜ ᱵᱤᱱᱟ, ᱟᱹᱰᱤ ᱜᱟᱱ ᱟᱹᱰᱤ ᱱᱟᱯᱟᱭ ᱠᱟᱛᱷᱟ ᱾ ᱟᱥᱚᱜ ᱟᱹᱞᱤᱧ ᱟᱨᱚ ᱱᱤᱛᱚᱜ ᱡᱟᱦᱟᱸ ᱦᱩᱰᱤᱧ ᱢᱟᱪᱷᱟ ᱡᱟᱦᱟᱸ ᱛᱤᱱᱟᱹᱜ ᱢᱟᱨᱟᱝ ᱯᱚᱞᱴᱨᱤ ᱯᱷᱟᱨᱟᱢ ᱥᱮ ᱵᱤᱡᱽᱱᱮᱥ ᱵᱤᱥᱱᱤᱡ ᱵᱮᱱ ᱠᱚᱨᱟᱣ ᱮᱫᱟ ᱟᱨᱚ ᱦᱟᱯᱮᱱ ᱫᱤᱱ ᱟᱨᱚ ᱞᱟᱹᱴᱩᱜ ᱛᱟᱵᱤᱱ ᱢᱟ ᱾
ᱦᱩᱸ ᱦᱩᱸ ᱦᱩᱸ, ᱦᱩᱸ ᱦᱩᱸ, ᱦᱩᱸ, ᱦᱩᱸ᱾
ᱟᱪᱪᱷᱟ ᱜᱚᱝᱠᱮ᱾
ᱦᱟᱸ ᱞᱟᱹᱭ ᱵᱤᱱ, ᱦᱟᱸ᱾
ᱟᱫᱚ ᱜᱚᱝᱠᱮ ᱟᱹᱵᱤᱱ ᱫᱚ ᱛᱟᱦᱚᱞᱮ ᱟᱵᱤᱱ ᱫᱚ ᱜᱚᱝᱠᱮ ᱟᱯᱟ- ᱟᱯᱟᱛᱚᱛᱚ ᱱᱤᱛᱚᱜ ᱫᱚ ᱪᱮᱫ ᱵᱤᱱ ᱪᱤᱠᱟᱹ ᱵᱟᱲᱟᱭᱮᱫᱟ?
ᱦᱮᱸ ᱟᱞᱤᱧ ᱫᱚ ᱜᱚᱝᱠᱮ ᱱᱤᱭᱟᱹ ᱚᱠᱛᱚ ᱫᱚ ᱱᱟᱜ ᱠᱷᱟᱱ ᱚᱞᱚᱜ ᱡᱤᱭᱚᱱ ᱨᱮ ᱢᱮᱱᱟᱜ ᱞᱤᱧᱟ ᱛᱚ᱾ ᱠᱚᱞᱮᱡᱽ, ᱠᱚᱞᱮᱡᱽ ᱨᱮ ᱞᱤᱧ ᱚᱞᱚᱜ ᱠᱟᱱᱟ ᱥᱟᱶᱛᱮ ᱥᱟᱶᱛᱮ ᱱᱚᱣᱟ ᱮᱯᱥ ᱨᱮᱦᱚᱸ ᱯᱟᱴ ᱴᱟᱭᱤᱢ ᱦᱤᱥᱟᱹᱵ ᱛᱮᱫᱚ ᱠᱟᱹᱢᱤ ᱦᱩᱭᱩᱜ ᱠᱟᱱᱟ᱾ ᱟᱫᱚ ᱱᱚᱣᱟ ᱮᱯᱥ ᱠᱷᱚᱱ ᱡᱟᱦᱟᱸ ᱛᱤᱱᱟᱹᱜ ᱜᱮ ᱠᱟᱹᱣᱰᱤ ᱚᱨᱡᱚᱜ ᱠᱟᱱᱟ ᱟᱫᱚ ᱚᱱᱟ ᱚᱨᱡᱚᱱ ᱠᱟᱛᱮᱜ ᱱᱤᱡᱮᱨᱟᱜ ᱚᱞᱚᱜ ᱯᱟᱲᱦᱟᱣ ᱨᱮᱜᱮ ᱮᱢ ᱦᱩᱭᱩᱜ ᱠᱟᱱᱟ ᱟᱨᱠᱤ ᱦᱳᱭ ᱟᱫᱚ ᱟᱭᱳ ᱵᱟᱵᱟᱣᱟᱜ ᱩᱱᱟᱹᱜ ᱥᱟᱶ ᱛᱚ ᱦᱚ ᱵᱟᱹᱱᱩᱜ ᱛᱟᱠᱚᱣᱟ
ᱦᱩᱸ ᱦᱩᱸ᱾
ᱟᱠᱚᱣᱟᱜ ᱢᱟᱱᱮ ᱦᱮᱸ, ᱟᱵᱚ ᱦᱳ ᱦᱳᱭ ᱦᱳᱭ ᱦᱩᱰᱤᱧ ᱨᱮᱵᱚᱱ ᱯᱟᱲᱦᱟᱣ ᱠᱟᱱᱟ ᱴᱷᱤᱠ ᱜᱮᱭᱟ ᱟᱫᱚ ᱱᱤᱛᱚᱜ ᱩᱢᱮᱨ ᱠᱚ ᱩᱢᱮᱨ ᱠᱚ ᱦᱩᱭᱩᱜ ᱠᱟᱱᱟ ᱟᱨ ᱟᱭᱳᱼᱵᱟᱵᱟ ᱴᱷᱮᱱ ᱠᱷᱚᱱ ᱦᱚᱸ ᱯᱚᱭᱥᱟ ᱠᱷᱚᱭ ᱢᱤᱫᱴᱟᱝ ᱚᱠᱟ ᱞᱮᱠᱟ ᱦᱳᱭ ᱟᱨ ᱟᱭᱳᱼᱵᱟᱵᱟ ᱦᱚᱸ ᱡᱮ ᱫᱤᱱ ᱱᱚᱝᱠᱟᱱ ᱡᱮ ᱦᱟᱨᱟ ᱠᱟᱛᱮᱫ ᱦᱚᱸ ᱡᱩᱫᱤ ᱟᱭᱳ ᱵᱟᱵᱟ ᱯᱚᱭᱥᱟ ᱵᱚᱱ ᱠᱷᱚᱭ ᱠᱚᱣᱟ ᱱᱚᱣᱟ ᱫᱚ ᱟᱵᱚ ᱢᱤᱫᱴᱟᱝ ᱚᱠᱟ ᱞᱮᱠᱟ ᱪᱚ ᱞᱟᱡᱟᱣ ᱨᱮᱱᱟᱜ ᱥᱮ ᱥᱚᱲᱚᱢ ᱨᱮᱱᱟᱜ ᱠᱟᱛᱷᱟ ᱠᱟᱱᱟ᱾
ᱦᱩᱸ ᱦᱩᱸ᱾
ᱱᱤᱛᱳᱜ ᱩᱢᱮᱨ ᱦᱩᱭᱩᱜ ᱠᱟᱱᱟ ᱱᱤᱛᱳᱜ ᱟᱵᱚ ᱜᱮᱛᱚ ᱟᱭᱳ ᱵᱟᱵᱟ ᱛᱟᱠᱚ ᱢᱟ ᱧᱮᱞ ᱦᱩᱭᱩᱜ ᱛᱟᱵᱚᱱᱟ, ᱦᱳᱭ᱾
ᱦᱮᱸ ᱟᱫᱚ ᱜᱚᱝᱠᱮ ᱱᱚᱣᱟ ᱜᱮᱞᱤᱧ ᱞᱟᱹᱭᱟ ᱡᱮᱦᱮᱛᱩ ᱟᱹᱵᱤᱱ ᱫᱚ ᱮᱠᱷᱚᱱ ᱨᱟᱱᱤᱝ ᱚᱵᱚᱥ ᱵᱚᱥᱛᱟ ᱨᱮ ᱢᱮᱱᱟᱜ ᱵᱤᱱᱟᱹ ᱯᱟᱲᱦᱟᱜ ᱠᱟᱱᱟ ᱵᱤᱱ ᱟᱨ ᱱᱟᱭ ᱱᱟᱯᱟᱭ ᱛᱮ ᱯᱟᱲᱦᱟᱜ ᱵᱤᱱ ᱦᱮᱸ ᱢᱚᱸᱡᱽ ᱥᱟᱦᱤᱡ ᱡᱮᱦᱮᱛᱩ ᱟᱭᱳᱼᱵᱟᱵᱟ ᱛᱟᱠᱚ ᱩᱱᱟᱹᱜ ᱠᱚᱥᱴᱚ ᱠᱟᱛᱮᱫ ᱯᱟᱲᱦᱟᱣᱮᱫ ᱵᱤᱱᱟ ᱠᱚ ᱠᱤ ᱟᱹᱵᱤᱱ ᱦᱚᱸᱵᱤᱱ ᱯᱟᱲᱦᱟᱜ ᱠᱟᱱᱟ᱾ ᱠᱟᱹᱴᱤᱡ ᱚᱱᱟ ᱪᱮᱥᱴᱟᱭ ᱵᱤᱱ ᱫᱟᱥᱮ ᱥᱟᱠᱥᱮᱥ ᱨᱮᱱᱟᱜ ᱪᱮᱥᱴᱟᱭ ᱵᱤᱱ ᱡᱟᱦᱟᱱᱟᱜ ᱜᱮ ᱢᱟᱱᱮ ᱡᱩᱴᱟᱹᱣ ᱨᱮᱱᱟᱜ ᱡᱮ ᱮᱠᱟᱞ ᱜᱮ ᱵᱮᱠᱟᱨ ᱟᱞᱚᱵᱤᱱ ᱛᱟᱦᱮᱱ ᱢᱟ, ᱱᱚᱣᱟ ᱜᱮ ᱟᱹᱞᱤᱧ ᱞᱤᱧ ᱱᱮᱦᱚᱨᱚᱜᱼᱟ ᱦᱮᱸ᱾ ᱟᱨ ᱮᱠᱫᱚᱢ ᱟᱞᱚ ᱰᱷᱤᱞᱟᱹ ᱵᱷᱟᱵ ᱛᱮᱫᱚ ᱵᱟᱝ ᱮᱠᱴᱩ ᱡᱟᱦᱟᱸ ᱜᱮ ᱴᱟᱨᱜᱮᱴ ᱫᱚ ᱴᱟᱨᱜᱮᱴ ᱜᱮ ᱫᱚᱦᱚᱭ ᱦᱩᱭᱩᱜᱼᱟ ᱦᱮᱸ᱾ ᱢᱟᱱᱮ ᱚᱱᱠᱟ ᱠᱷᱟᱱ ᱜᱮ ᱜᱚᱝᱠᱮ ᱢᱟᱱᱮ ᱥᱟᱠᱥᱮᱥ ᱵᱤᱱ ᱚᱨᱡᱚ ᱫᱟᱲᱮᱜᱼᱟ, ᱵᱟᱠᱷᱟᱱ ᱢᱟᱱᱮ ᱠᱟᱹᱴᱤᱡ ᱠᱚᱢᱯᱤᱴᱤᱥᱮᱱ ᱡᱩᱜ ᱥᱮ ᱜᱚᱝᱠᱮ ᱛᱟᱦᱞᱮ ᱟᱹᱰᱤ ᱛᱟᱭᱱᱚᱢ ᱨᱮᱜᱮ ᱛᱟᱦᱮᱱᱮᱜᱼᱟ ᱟᱹᱞᱤᱧ ᱡᱮᱦᱮᱛᱩ ᱜᱚᱢᱠᱮ ᱢᱟᱱᱮ ᱟᱹᱞᱤᱧ ᱫᱚ ᱟᱹᱰᱤ ᱫᱤᱱᱟᱜ ᱚᱵᱷᱤᱜᱽᱜᱚᱛᱟ ᱞᱤᱧ ᱞᱟᱹᱭ ᱠᱮᱫᱟ ᱟᱵᱤᱱ ᱴᱷᱮᱱ ᱦᱮᱸ᱾
ᱜᱚᱝᱠᱮ ᱡᱟᱦᱟᱸ ᱞᱮᱠᱟ ᱟᱹᱞᱤᱧ ᱠᱷᱚᱱ ᱫᱚ ᱟᱹᱵᱤᱱ ᱫᱚᱵᱤᱱ ᱥᱤᱱᱤᱭᱟᱨ ᱫᱚᱵᱤᱱ ᱥᱤᱱᱤᱭᱟᱨ ᱜᱮᱭᱟ ᱵᱟᱝ ᱫᱚ ᱵᱟᱝ ᱫᱟᱫᱟ ᱦᱤᱥᱟᱹᱵ ᱛᱮᱜᱮ ᱨᱚᱲ ᱫᱚ ᱦᱳᱭ᱾ ᱟᱫᱚ ᱢᱟᱱᱮ ᱟᱹᱵᱤᱱ ᱡᱟᱦᱟᱸ ᱟᱹᱵᱤᱱ ᱦᱚᱸ ᱚᱱᱟ ᱟᱹᱞᱤᱧ ᱱᱤᱛᱚᱜ ᱡᱟᱦᱟᱸ ᱚᱞᱚᱜ ᱡᱤᱭᱚᱱ ᱨᱮᱞᱤᱧ ᱚᱞᱚᱜ ᱠᱟᱱᱟ ᱟᱹᱵᱤᱱ ᱫᱚ ᱚᱱᱟ ᱚᱞᱚᱜ ᱡᱤᱭᱚᱱ ᱵᱤᱱ ᱯᱟᱨᱚᱢ ᱯᱟᱨᱚᱢ ᱟᱹᱜᱩ ᱟᱠᱟᱫᱟᱵᱤᱱ ᱟᱨ ᱟᱹᱞᱤᱧ ᱠᱷᱚᱱ ᱡᱟᱹᱥᱛᱤ ᱚᱵᱷᱤᱜᱚᱛᱟ ᱫᱚ ᱟᱹᱵᱤᱱᱟᱜ ᱢᱮᱱᱟᱜ
ᱦᱮᱸ ᱦᱮᱸ ᱦᱮᱸ, ᱦᱮᱸ ᱜᱚᱝᱠᱮ ᱚᱱᱟᱜᱮ ᱵᱚᱭᱚᱥ ᱚᱱᱩᱯᱟᱛ ᱛᱮ ᱜᱚᱝᱠᱮ ᱢᱟᱱᱮ ᱚᱵᱷᱤᱜᱚᱛᱟ ᱠᱚᱦᱚᱸ ᱵᱟᱹᱲᱛᱤᱜᱼᱟ ᱥᱮ ᱟᱫᱚ ᱡᱩᱫᱤᱭᱳ ᱡᱟᱦᱟᱸᱭ ᱜᱚᱝᱠᱮ ᱡᱟᱦᱟᱸᱭ ᱜᱮ ᱢᱟᱹᱭ ᱵᱟᱹᱵᱩ ᱛᱟᱠᱚ ᱡᱟᱦᱟᱸᱭ ᱜᱮ ᱠᱟᱹᱴᱤᱡ ᱵᱟ ᱯᱟᱲᱦᱟᱜ ᱨᱮᱦᱚᱸ ᱠᱤᱱᱛᱩ ᱢᱟᱱᱮ ᱡᱟᱦᱟᱸᱭ ᱟᱹᱞᱤᱧ ᱠᱷᱚᱱᱟᱜ ᱫᱟᱫᱟ ᱛᱟᱠᱚ ᱠᱤ ᱵᱟᱵᱟ ᱛᱟᱠᱚ ᱩᱱᱠᱩᱣᱟᱜ ᱢᱤᱫᱴᱟᱝ ᱡᱟᱦᱟᱸ ᱚᱵᱷᱤᱜᱽᱜᱚᱛᱟ ᱡᱷᱚᱛᱚ ᱫᱤᱠ ᱫᱤᱭᱮ ᱜᱮ ᱟᱞᱟᱫᱟ ᱦᱳᱭᱳᱜ ᱟᱥᱮ ᱦᱮᱸ ᱟᱫᱚ ᱚᱱᱠᱟ ᱞᱮᱠᱟᱜᱮ ᱦᱮᱸ᱾
ᱦᱳᱭ᱾ ᱦᱮᱸ ᱱᱤᱭᱟᱹ ᱚᱠᱛᱚ ᱞᱟᱹᱭ ᱵᱤᱱ?
ᱦᱮᱸ ᱜᱚᱝᱠᱮ ᱛᱟᱦᱚᱞᱮ ᱮᱭ ᱤᱭᱟᱹ ᱪᱟᱥᱵᱟᱥ ᱠᱚᱫᱚ ᱢᱟᱱᱮ ᱮᱢᱱᱤ ᱮ ᱵᱮ ᱡᱮ ᱟᱹᱠᱷᱨᱤᱧ ᱞᱮᱠᱟ ᱚᱱᱠᱟᱱᱟᱜ ᱡᱟᱦᱟᱱᱟᱜ ᱠᱚᱯᱮ ᱠᱚᱨᱟᱣᱟ ᱥᱮ ᱵᱟᱝ?
ᱵᱟᱝ ᱵᱟᱝ ᱪᱟᱥ ᱦᱮᱸ ᱦᱮᱸ᱾ ᱪᱟᱥᱵᱟᱥ ᱛᱚ ᱡᱟᱦᱟᱸ ᱞᱮᱠᱟ ᱢᱟᱱᱮ ᱡᱟᱦᱟᱸ ᱞᱮᱠᱟ ᱵᱤᱱ ᱞᱟᱹᱭ ᱠᱮᱫᱟ ᱟᱯᱮ ᱚᱱᱛᱮ ᱞᱮᱠᱟ ᱫᱚ ᱟᱞᱮ ᱱᱚᱛᱮ ᱫᱚ ᱩᱱᱟᱹᱜ ᱫᱚ ᱪᱟᱥᱼᱵᱟᱥ ᱫᱚ ᱵᱟᱝ ᱦᱩᱭᱩᱜ ᱜᱮᱭᱟ᱾ ᱟᱫᱚ ᱟᱞᱮ ᱚᱱᱛᱮ ᱢᱟ ᱫᱟᱜ ᱨᱮᱱᱟᱜ ᱛᱷᱚᱲᱟ ᱟᱱᱟᱴ ᱜᱮᱭᱟ᱾ ᱦᱳᱭᱥᱮ ᱟᱫᱚ ᱫᱟᱜ ᱵᱟᱭ ᱠᱷᱟᱹᱛᱤᱨ ᱛᱮᱚ ᱥᱮᱨᱚᱠᱚᱢ ᱠᱚᱫᱚ ᱪᱟᱥᱼᱵᱟᱥ ᱠᱚᱫᱚ ᱵᱟᱝ ᱦᱩᱭᱩᱜ ᱜᱮᱭᱟ᱾
ᱚ ᱦᱩᱸ᱾
ᱦᱳᱭ᱾ ᱟᱫᱚ ᱥᱮᱨᱢᱟᱨ ᱨᱮ ᱢᱤᱫ ᱫᱷᱟᱣ ᱜᱮ ᱡᱟᱦᱟᱸ ᱫᱚ ᱵᱚᱨᱥᱟ ᱨᱮᱜᱮ ᱪᱟᱥ ᱫᱚ ᱦᱩᱭᱩᱜ ᱜᱮᱭᱟ᱾
ᱦᱩᱸ ᱦᱩᱸ ᱦᱩᱸ᱾ ᱦᱩᱸ ᱦᱩᱸ ᱦᱩᱸ᱾ ᱟᱫᱚ ᱜᱚᱝᱠᱮ ᱱᱚᱣᱟ ᱜᱮ ᱞᱟᱹᱭ ᱫᱟᱞᱤᱧ ᱛᱟᱦᱚᱞᱮ ᱮᱸ ᱯᱚᱨᱤᱠᱷᱟ ᱠᱚᱵᱤᱱ ᱫᱩᱲᱩᱵ ᱵᱟᱲᱟ ᱟᱠᱟᱱᱟ ᱥᱮ ᱵᱟᱝ?
ᱦᱮᱸ ᱫᱚᱠᱮ ᱫᱩᱲᱩᱵ ᱫᱚ ᱫᱩᱲᱩᱵ ᱵᱟᱲᱟ ᱦᱳᱭ ᱠᱟᱱᱟ, ᱮᱯᱚᱨ ᱡᱟᱦᱟᱸ ᱛᱤᱱᱟᱹᱜ ᱜᱮ ᱠᱚᱢᱯᱤᱴᱤᱮᱴᱤᱵᱽ ᱮᱠᱡᱟᱢ ᱨᱮᱱᱟᱜ ᱡᱟᱦᱟᱸ ᱠᱚ ᱩᱰᱩᱠᱚᱜ ᱜᱮᱭᱟ ᱟᱨᱠᱤ᱾ ᱫᱟᱣ ᱠᱚ᱾ ᱢᱟᱱᱨᱱᱴ ᱮᱯᱞᱟᱭ ᱦᱩᱭᱩᱜ ᱜᱮᱭᱟ ᱥᱟᱶᱛᱮ ᱚᱱᱟ ᱨᱮᱱᱟᱜ ᱛᱮᱭᱟᱨᱤ ᱦᱚᱠᱚ ᱚᱞᱚᱜ ᱯᱟᱲᱦᱟᱣ ᱯᱟᱲᱦᱟᱣ ᱥᱟᱶᱛᱮ ᱱᱚᱣᱟ ᱨᱮᱱᱟᱜ ᱛᱮᱭᱟᱨᱤ ᱠᱚ ᱦᱟᱛᱟᱣ ᱦᱩᱭᱩᱜ, ᱥᱟᱶᱛᱮ ᱱᱚᱣᱟ ᱮᱠᱡᱟᱢ ᱮᱢ ᱫᱚ ᱮᱢ ᱵᱟᱲᱟ ᱦᱩᱭᱩᱜ ᱜᱮᱭᱟ᱾ ᱡᱟᱦᱟᱸ ᱞᱮᱠᱟ ᱡᱮᱢᱚᱱ ᱮᱥ ᱮᱥ ᱥᱤ ᱡᱤ ᱰᱤ ᱛᱟᱯᱚᱨᱮ ᱚᱱᱟ ᱯᱳᱥᱴ ᱚᱯᱷᱤᱥ ᱨᱮᱱᱟᱜ᱾ ᱛᱟᱯᱚᱨᱮ ᱰᱟᱵᱞᱩ ᱱᱤ ᱯᱤ, ᱠᱮ ᱯᱤ ᱟᱨᱦᱚᱸ ᱟᱭᱢᱟ ᱟᱭᱢᱟ ᱡᱟᱦᱟᱸ ᱛᱤᱱᱟᱹᱜ ᱢᱮᱱᱟᱜ ᱛᱟᱵᱚᱱᱟ ᱟᱨᱠᱤ᱾
ᱦᱟᱸ ᱦᱚᱸ᱾
ᱦᱳᱭ᱾
ᱟᱹᱰᱤ ᱱᱟᱯᱟᱭ᱾ ᱜᱚᱝᱠᱮ ᱛᱟᱞᱦᱮ ᱱᱤᱭᱟᱹ ᱵᱮᱲᱟ ᱫᱚ ᱱᱚᱝᱠᱟ ᱜᱮ ᱦᱮᱸ᱾ ᱟᱸ ᱥᱚᱢᱚᱭ ᱠᱚᱦᱚᱸ ᱟᱭᱢᱟ ᱦᱩᱭ ᱵᱟᱲᱟᱭᱮᱱᱟ ᱦᱮᱸ ᱟᱨᱚ ᱦᱮᱸ᱾
ᱦᱟᱯᱮᱱ ᱫᱤᱱᱤᱧ ᱦᱳᱭ᱾ ᱪᱮᱥᱴᱟᱭᱟᱞᱤᱧ ᱚᱞᱚᱜ ᱯᱟᱲᱦᱟᱜ ᱥᱟᱶ ᱥᱟᱶᱛᱮ ᱠᱤᱪᱷᱩ ᱠᱚᱨᱟᱣ ᱨᱮᱱᱟᱜ ᱪᱮᱥᱴᱟ ᱯᱟᱥᱟᱯᱟᱥᱤ ᱡᱩᱫᱤ ᱚᱞᱚᱜ ᱯᱟᱲᱦᱟᱣ ᱠᱚᱢᱯᱞᱤᱴ ᱠᱟᱛᱮ ᱠᱷᱟᱡ ᱫᱚ ᱵᱮᱠᱟᱨ ᱛᱚ ᱫᱩᱲᱩᱵ ᱛᱚ ᱵᱟᱭ ᱜᱟᱱᱚᱜᱼᱟ᱾
ᱦᱮᱸ ᱦᱮᱸ ᱦᱮᱸ᱾
ᱦᱳᱭ ᱥᱮ?
ᱦᱮᱸ ᱦᱮᱸ᱾
ᱦᱳᱭ᱾ ᱜᱚᱝᱠᱮ ᱛᱟᱦᱚᱞᱮ ᱟᱹᱵᱤᱱᱟᱜ ᱰᱤᱥᱴᱤᱠ ᱫᱚ? ᱚᱠᱟ ᱡᱮ ᱢᱟᱱᱮ ᱡᱷᱟᱨᱠᱷᱚᱸᱰ ᱥᱮ ᱵᱮᱝᱜᱚᱞ? ᱟᱪᱪᱷᱟ ᱟᱹᱰᱤ ᱱᱟᱯᱟᱭ ᱠᱟᱛᱷᱟ ᱦᱮᱸ ᱟᱹᱞᱤᱧ ᱦᱚᱸ ᱵᱮᱝᱜᱚᱞ ᱜᱮᱞᱤᱧ ᱯᱟᱲᱟᱜ ᱠᱟᱱᱟ ᱵᱟᱝ ᱫᱚ ᱵᱟᱝ᱾ ᱦᱳᱭ᱾ ᱟᱪᱪᱷᱟ ᱴᱷᱤᱠ ᱜᱮᱭᱟ ᱜᱚᱝᱠᱮ ᱢᱟ ᱛᱚᱵᱮ᱾